ᱦᱚ ᱡᱚᱦᱟᱨ ᱜᱮ, ᱦᱮᱸ ᱟᱸᱡᱚᱢ ᱫᱟᱢ᱾ ᱟᱸᱡᱚᱢᱚᱜ ᱠᱟᱱᱟ ᱨᱚᱲ ᱟᱹᱞᱤᱧᱟᱜ?
ᱦᱮᱸ ᱟᱸᱡᱚᱢᱚᱜ ᱠᱟᱱᱟ᱾
ᱱᱟᱯᱟᱭ ᱜᱮ ᱢᱮᱱᱟᱜ ᱵᱮᱱᱟ?
ᱦᱮᱸ ᱱᱟᱯᱟᱭ ᱜᱮᱭᱟ ᱞᱤᱧ᱾
ᱛᱟᱦᱚᱞᱮ ᱠᱟᱹᱢᱤ ᱠᱚᱫᱚ ᱪᱮᱫ ᱦᱩᱭᱩᱜ ᱠᱟᱱᱟ ᱚᱲᱟᱜ ᱨᱮ?
ᱦᱳᱲᱳ ᱨᱚᱦᱚᱭ ᱦᱩᱭᱩᱜ ᱠᱟᱱᱟ?
ᱦᱮᱸ
ᱨᱚᱲ ᱟᱥᱛᱮ ᱛᱮ ᱟᱸᱡᱚᱢᱚᱜ ᱠᱟᱱ ᱛᱟᱹᱵᱤᱱᱟ᱾
ᱦᱮᱞᱳ,
ᱟᱞᱮ ᱦᱳᱲᱳ ᱨᱚᱦᱚᱭ ᱚᱱᱛᱮ ᱦᱩᱭᱩᱜ ᱠᱟᱱᱟ ᱥᱮ ᱵᱟᱝ ᱛᱟᱦᱚᱞᱮ?
ᱦᱩᱭᱩᱜ ᱠᱟᱱ ᱜᱮᱭᱟ ᱵᱟᱹᱭᱦᱟᱹᱲ ᱵᱟᱹᱭᱦᱟᱹᱲ ᱠᱚᱨᱮ᱾
ᱚ ᱟᱪᱪᱷᱟ, ᱫᱟᱜ ᱡᱟᱹᱲᱤ ᱦᱩᱭᱩᱜ ᱠᱟᱱᱟ ᱚᱱᱛᱮ ᱛᱟᱦᱞᱮ?
ᱦᱮᱸ ᱫᱟᱜ ᱡᱟᱹᱲᱤ ᱦᱩᱭᱩᱜ ᱠᱟᱱ ᱜᱮᱭᱟ, ᱟᱯᱮ ᱚᱱᱛᱮ ᱫᱚ?
ᱛᱟ ᱟᱞᱮ ᱥᱮᱱ ᱚᱱᱛᱮ ᱨᱚᱦᱚᱭ ᱠᱚ ᱞᱟᱜᱟᱣ ᱟᱠᱟᱱᱟ ᱨᱚᱦᱚᱭ ᱦᱩᱭᱩᱜ ᱠᱟᱱ ᱜᱮᱭᱟ᱾
ᱚ ᱦᱚ ᱦᱚᱸ
ᱛᱟᱦᱞᱮ ᱦᱳᱲᱳ ᱛᱤᱱ ᱵᱟᱨ ᱯᱮ ᱨᱚᱦᱚᱭ ᱜᱮᱭᱟ ᱵᱚᱪᱷᱚᱨ ᱨᱮ?
ᱟᱞᱮ ᱫᱚ ᱱᱤᱫᱟᱹ ᱜᱮᱞᱮ ᱨᱚᱦᱚᱭᱟ ᱱᱚᱛᱮ ᱫᱚ᱾
ᱢᱟᱱᱮ ᱱᱤᱭᱟᱹ ᱥᱤᱡᱤᱱ ᱜᱮ?
ᱱᱤᱭᱟᱹ ᱥᱤᱡᱤᱱ ᱜᱮ᱾
ᱚᱻ ᱟᱞᱮ ᱱᱚᱛᱮ ᱫᱚ ᱵᱟᱨ ᱫᱷᱟᱣ ᱜᱮ ᱨᱚᱦᱚᱭ ᱦᱩᱭᱩᱜ-ᱟ᱾ ᱱᱤᱭᱟᱹ ᱥᱤᱡᱤᱱ ᱟᱨ ᱦᱚ ᱫᱷᱚᱨᱚᱱ ᱥᱤᱡᱤᱱ ᱨᱚᱦᱚᱭ ᱦᱩᱭᱩᱜ ᱜᱮᱭᱟ᱾
ᱛᱟᱦᱚᱞᱮ ᱥᱮᱨᱢᱟ ᱫᱟᱜ ᱛᱮ ᱯᱮ ᱨᱚᱦᱚᱭ ᱜᱮᱭᱟ ᱥᱮ ᱮᱢᱱᱤ ᱢᱤᱱᱤ ᱯᱟᱢᱯ ᱠᱚ ᱢᱮᱱᱟᱜ-ᱟ᱾ ᱢᱚᱴᱚᱨ ᱥᱮᱞᱳ ᱠᱚ? ᱚᱻ
ᱥᱚᱵᱽᱡᱤ ᱠᱚᱯᱮ ᱪᱟᱥ ᱵᱟᱲᱟᱭ ᱜᱮᱭᱟ ᱥᱮ ᱵᱟᱝ ᱛᱟᱦᱚᱞᱮ?
ᱪᱟᱥ ᱫᱚᱞᱮ ᱪᱟᱥ ᱜᱮᱭᱟ ᱚᱱᱠᱟ ᱫᱚ ᱵᱟᱝᱜᱮ ᱥᱟᱸᱜᱮ ᱫᱚ᱾ ᱡᱚᱢ ᱵᱟᱲᱟ ᱞᱟᱹᱜᱤᱜ᱾
ᱚ ᱟᱪᱪᱷᱟ,
ᱟᱪᱪᱷᱟ, ᱟᱹᱵᱤᱱ ᱫᱚ ᱵᱤᱨ ᱫᱤᱥᱚᱢ ᱥᱮ, ᱵᱟᱡᱟᱨ ᱫᱤᱥᱚᱢ ᱟᱹᱛᱩ ᱚᱲᱟᱜ ᱫᱚ ᱚᱠᱟ ᱨᱮ ᱢᱮᱱᱟᱜ ᱛᱟᱵᱤᱱᱟ?
ᱟᱞᱮ ᱫᱚ ᱵᱤᱨ ᱫᱤᱥᱚᱢ ᱦᱚ ᱠᱟᱱᱟ ᱟᱨ ᱵᱟᱡᱟᱨ ᱫᱤᱥᱚᱢ ᱦᱚ ᱠᱟᱱᱟ᱾
ᱚ ᱛᱟᱦᱚᱞᱮ ᱫᱚ ᱩᱫ ᱯᱩᱴᱠᱟᱹ ᱚᱢᱚᱱᱚᱜ ᱠᱟᱱᱟ ᱛᱚ ᱵᱤᱨ ᱫᱤᱥᱚᱢ ᱨᱮ?
ᱦᱮᱸ ᱚᱢᱚᱱᱚᱜ ᱠᱟᱱ ᱜᱮᱭᱟ᱾
ᱟᱪᱪᱷᱟ, ᱛᱟᱦᱞᱮ ᱡᱚᱢ ᱵᱟᱲᱟ ᱦᱳᱭ- ᱦᱳᱭᱳᱜ ᱠᱟᱱᱟ ᱥᱮ ᱵᱟᱝ ᱯᱩᱴᱠᱟᱹ ᱠᱚ?
ᱦᱮᱸ ᱦᱩᱭᱩᱜ ᱠᱟᱱ ᱜᱮᱭᱟ᱾
ᱚᱻ ᱵᱟᱡᱟᱨ ᱠᱚᱨᱮ ᱯᱮ ᱟᱠᱷᱨᱤᱧ ᱠᱚ ᱜᱮᱭᱟ ᱥᱮ ᱡᱚᱢ ᱞᱟᱹᱜᱤᱫ ᱜᱮᱯᱮ ᱟᱹᱜᱩ ᱠᱚ ᱵᱤᱨ ᱠᱷᱚᱱ?
ᱡᱚᱢ ᱞᱟᱹᱜᱤᱫ ᱜᱮᱞᱮ ᱟᱹᱜᱩ ᱠᱚᱣᱟ, ᱟᱠᱷᱨᱤᱧ ᱞᱟᱹᱜᱤᱫ ᱫᱚ ᱵᱟᱝ᱾
ᱚᱻ
ᱚᱱᱛᱮ ᱫᱚ ᱢᱮᱱᱟᱜ ᱟᱥᱮ ᱵᱟᱝ ᱵᱤᱱ ᱠᱚᱫᱚ ᱮᱱᱠᱷᱟᱱ?
ᱦᱮᱸ ᱟᱞᱮ ᱦᱚᱸ ᱵᱤᱨ ᱫᱤᱥᱚᱢ ᱜᱮ ᱟᱞᱮ ᱱᱚᱛᱮ ᱟᱹᱰᱤ ᱡᱟᱹᱥᱛᱤ ᱠᱚ ᱚᱢᱚᱱᱚᱜ ᱠᱟᱱ ᱛᱟᱦᱮᱸᱜ, ᱛᱟᱯᱚᱨᱮ ᱟᱹᱰᱤ ᱦᱚᱲ ᱜᱮ ᱢᱮᱱᱟᱜ ᱠᱚᱣᱟ ᱟᱠᱷᱨᱤᱧᱮᱜ ᱠᱟᱛᱮᱜ ᱠᱚ ᱡᱟᱦᱟᱸᱭ ᱠᱚ ᱢᱟᱱᱮ ᱯᱷᱟᱸᱠᱟ ᱠᱚ ᱛᱟᱦᱮᱸ ᱠᱟᱱᱟ ᱛᱟᱦᱚᱞᱮ ᱩᱱᱠᱩ ᱢᱟᱱᱮ ᱥᱟᱨᱟ ᱫᱤᱱ ᱜᱮ ᱯᱨᱟᱭ ᱵᱤᱨ ᱨᱮᱠᱚ ᱛᱟᱦᱮᱱ ᱠᱟᱱ ᱛᱟᱦᱮᱸᱫ᱾
ᱛᱟᱞᱦᱮ ᱯᱟᱹᱭᱠᱟᱹᱨ ᱨᱮ ᱢᱟᱱᱮ ᱥᱮᱛᱟᱜ ᱢᱟᱡᱟᱱ ᱠᱚ ᱦᱤᱡᱩᱜ ᱠᱟᱱᱟ ᱡᱟᱦᱟᱸᱭ ᱦᱚᱭᱛᱚ ᱠᱟᱹᱢᱤ ᱵᱟᱹᱱᱩᱜᱼᱟ᱾ ᱩᱱᱠᱩ ᱫᱚ ᱟᱹᱰᱤ ᱡᱟᱹᱥᱛᱤ ᱠᱚ ᱦᱟᱞᱟᱝ ᱮᱸᱜ ᱠᱚ ᱛᱟᱦᱮᱸᱫ᱾
ᱦᱩᱸ᱾
ᱛᱟᱯᱚᱨᱮ ᱳᱫ ᱠᱚᱦᱚᱸ ᱮᱢᱚᱱᱚᱜ ᱠᱟᱱ ᱜᱮᱭᱟ, ᱛᱚᱨᱢᱟᱞ ᱳᱫ ᱠᱚ, ᱯᱟᱴᱠᱟ ᱳᱫ ᱠᱚ᱾
ᱛᱟᱦᱚᱞᱮ ᱚᱱᱛᱮ ᱠᱚ ᱟᱠᱷᱨᱤᱧ ᱜᱮᱭᱟ ᱥᱮ ᱵᱟᱝ ᱯᱩᱴᱠᱟᱹ ᱠᱚ?
ᱟᱹᱷᱨᱤᱧ ᱜᱮᱭᱟ ᱟᱞᱮ ᱥᱮᱫ ᱫᱚ ᱵᱟᱞᱮ ᱟᱠᱷᱨᱤᱧᱟ ᱡᱟᱦᱟᱭ ᱥᱟᱸᱜᱮ ᱡᱟᱦᱟᱭ ᱰᱤ ᱪᱟᱞᱟᱜᱼᱟ ᱟᱞᱮ ᱫᱤᱱ ᱫᱚ ᱵᱟᱞᱮ ᱪᱟᱞᱟᱜᱼᱟ, ᱡᱟᱦᱟᱸ ᱛᱤᱥ ᱠᱚ ᱡᱚᱢ ᱥᱟᱱᱟ ᱞᱮᱭᱟ ᱮᱱᱠᱷᱟᱱ ᱞᱮ ᱟᱜᱩᱭᱟ᱾
ᱚᱻ
ᱦᱮᱸ᱾
ᱚᱸᱫᱮ ᱛᱟᱦᱚᱞᱮ ᱪᱮᱫ ᱪᱮᱫ ᱦᱳᱲᱳ ᱯᱮ ᱪᱟᱥ ᱜᱮᱭᱟ ᱡᱩᱫᱤ ᱧᱩᱛᱩᱢᱤᱧ ᱞᱟᱹᱭ ᱠᱮᱭᱟ ᱭᱟ?
ᱦᱩᱲᱩ ᱨᱮᱱᱟᱜ ᱱᱤᱛᱩᱢ?
ᱦᱮᱸ᱾
ᱵᱮᱥ ᱜᱮᱭᱟᱞᱮ ᱟᱹᱞᱤᱧ ᱫᱚ ᱩᱱᱟᱹᱜ ᱵᱟᱹᱞᱤᱧ ᱵᱟᱲᱟᱭᱟ᱾
ᱚ ᱟᱪᱪᱷᱟ᱾
ᱚᱱᱛᱮ ᱫᱚ?
ᱦᱮᱸ ᱱᱚᱱᱚᱛ ᱟᱹᱰᱤ ᱨᱚᱠᱚᱢ ᱦᱳᱲᱳ ᱢᱮᱱᱟᱜᱼᱟ ᱡᱮᱢᱚᱱ ᱥᱚᱨᱱᱚ, ᱞᱚᱞᱟᱴ᱾ ᱛᱟᱯᱚᱨᱮ ᱨᱟᱡᱮᱱᱫᱚ ᱢᱟᱥᱟᱨᱮ, ᱦᱟᱡᱟᱨ ᱪᱳᱥᱳᱴᱤ, ᱵᱩᱞᱮᱴ ᱚᱱᱠᱟᱱᱟᱜ ᱦᱳᱲᱳ ᱠᱚᱠᱚ ᱪᱟᱥ ᱵᱟᱲᱟᱭ ᱜᱮᱭᱟ᱾
ᱦᱩᱸ᱾
ᱛᱟᱦᱚᱞᱮ ᱚᱱᱛᱮ ᱫᱚ ᱰᱟᱝᱨᱟ ᱱᱟᱦᱮᱞ ᱫᱚᱠᱚ ᱥᱤᱭ ᱜᱮᱭᱟ ᱢᱟᱴ ᱠᱚᱨᱮ ᱥᱮ ᱮᱢᱱᱤ ᱴᱨᱟᱠᱴᱟᱨ ᱠᱚᱛᱮᱜ ᱜᱮ ᱵᱮᱥᱤ ᱠᱚ ᱥᱤ ᱜᱮᱭᱟ?
ᱴᱟᱠᱴᱟᱨ ᱠᱚᱛᱮ ᱜᱮ ᱵᱮᱥᱤ ᱠᱩ ᱥᱤᱭᱟ ᱰᱟᱝᱨᱟ ᱱᱟᱦᱮᱞ ᱠᱚᱛᱮ ᱫᱚ ᱵᱟᱝ?
ᱚ ᱟᱞᱮ ᱱᱚᱛᱮ ᱦᱚᱸ ᱢᱟᱱᱮ ᱰᱟᱝᱨᱟ ᱱᱟᱦᱮᱞ ᱛᱚ ᱡᱷᱚᱛᱚ ᱚᱲᱟᱜ ᱨᱮᱜᱮ ᱢᱮᱱᱟᱜᱼᱟ ᱠᱤᱱᱛᱩ ᱴᱟᱠᱴᱟᱨ ᱛᱮᱜᱮ ᱵᱮᱥᱤ ᱠᱚ ᱥᱤᱭ ᱫᱟ ᱱᱮᱛᱟᱨ ᱫᱚ
ᱦᱩᱸ᱾
ᱛᱟᱦᱚᱞᱮ ᱦᱳᱲᱳ ᱤᱨ ᱥᱚᱢᱚᱭ ᱱᱤᱡᱮ ᱛᱮᱵᱮ ᱤᱨ ᱜᱮᱭᱟ ᱢᱟᱱᱮ ᱫᱟᱛᱨᱚᱢ ᱛᱮᱥᱮ ᱜᱟᱹᱰᱤ ᱠᱚᱛᱮ ᱢᱮᱥᱤᱱ ᱛᱮᱯᱮ ᱤᱨ ᱜᱮᱭᱟ ᱦᱳᱲᱳ ᱠᱚ?
ᱵᱟᱝ ᱟᱞᱮ ᱫᱚ ᱤᱭᱟᱹ ᱛᱮᱜᱮ ᱜᱟᱰᱤ ᱛᱮ ᱜᱮ ᱤᱭᱟᱹ ᱦᱚᱲ ᱛᱮᱜᱮ᱾ ᱟᱞᱮ ᱛᱮᱜᱮ ᱦᱮᱸ ᱟᱯᱮ ᱚᱱᱛᱮ ᱫᱚ?
ᱦᱮᱸ ᱱᱚᱛᱮ ᱦᱚᱸ ᱢᱟᱱᱮ ᱦᱚᱲ ᱛᱮᱠᱚ ᱤᱨ ᱜᱮᱭᱟ ᱟᱨ ᱡᱟᱦᱟᱸᱭ ᱠᱚᱫᱚ ᱡᱟᱹᱥᱛᱤ ᱠᱷᱮᱛ ᱠᱚ ᱢᱮᱱᱟᱜ ᱛᱟᱠᱚᱣᱟ ᱛᱟᱦᱚᱞᱮ ᱩᱱᱠᱩ ᱠᱚ ᱢᱟᱱᱮ ᱜᱟᱹᱰᱤ ᱛᱮ ᱵᱮᱥᱤ ᱠᱚ ᱤᱨ ᱜᱮᱭᱟ᱾
ᱦᱮᱸ ᱟᱞᱮ ᱫᱚ ᱱᱚᱛᱮ ᱫᱚ ᱦᱚᱲ ᱛᱮᱜᱮ᱾
ᱚ ᱢᱟᱱᱮ ᱡᱟᱦᱟᱸᱭᱟᱜ ᱟᱨᱦᱚ ᱡᱟᱹᱥᱛᱤ ᱠᱷᱮᱛ ᱠᱚ ᱢᱮᱱᱟᱜᱼᱟ ᱩᱱᱠᱩ ᱫᱚ ᱜᱟᱹᱰᱤ ᱛᱮ ᱵᱮᱥᱤ ᱠᱚ ᱤᱨ ᱜᱮᱭᱟ᱾
ᱚ
ᱢᱟᱱᱮ ᱚᱱᱟ ᱨᱮᱫᱚ ᱩᱱᱟᱹᱜ ᱡᱷᱟᱢᱮᱞᱟ ᱚᱱᱟ ᱫᱟᱜ ᱨᱮᱦᱚᱸ ᱵᱟᱝ ᱞᱚᱦᱚᱫᱚᱜᱼᱟ᱾
ᱦᱮᱸ ᱦᱩᱸ᱾
ᱛᱟᱦᱚᱞᱮ ᱚᱱᱛᱮ ᱯᱟᱛᱟ ᱯᱚᱨᱚᱵᱽ ᱠᱚ ᱦᱳᱭᱳᱜ ᱜᱮᱭᱟ ᱥᱮ ᱵᱟᱝ ᱵᱟᱦᱟ ᱢᱟᱜ ᱢᱚᱸᱬᱮ ᱠᱚ ᱟᱯᱮ ᱚᱱᱛᱮ?
ᱦᱮᱸ ᱦᱩᱭᱩᱜ ᱜᱮᱭᱟ ᱱᱚᱛᱮ
ᱚ
ᱚᱱᱛᱮ ᱫᱚ ᱦᱩᱭᱩᱜ ᱟᱥᱮ ᱵᱟᱝ?
ᱦᱮᱸ ᱟᱞᱮ ᱱᱚᱛᱮ ᱦᱚᱸ ᱦᱳᱭᱳᱜ ᱜᱮᱭᱟ ᱱᱤᱭᱟᱹ ᱵᱟᱨ ᱜᱮ ᱢᱟᱜ ᱢᱚᱬᱮ ᱦᱳᱭ ᱮᱱᱟ ᱦᱩᱭᱩᱜ ᱜᱮᱭᱟ ᱯᱨᱚᱛᱤ ᱵᱚᱪᱷᱚᱨ ᱜᱮ᱾
ᱦᱮᱸ ᱪᱮᱫ ᱪᱮᱫ ᱢᱟᱹᱦᱤᱱᱟᱹ ᱨᱮᱯᱮ ᱢᱟᱜ ᱢᱚᱬᱮ-ᱟ?
ᱳᱭ ᱛᱚ ᱢᱟᱱᱮ ᱯᱷᱟᱞᱜᱩᱱ ᱵᱚᱸᱜᱟ ᱥᱮ ᱛᱮ
ᱚ
ᱟᱯᱮ ᱚᱱᱛᱮ ᱫᱚ
ᱟᱞᱮ ᱦᱚᱸ ᱯᱷᱟᱜᱩᱱ ᱵᱚᱸᱜᱟ ᱜᱮ᱾
ᱚ ᱛᱟᱦᱚᱞᱮ ᱡᱟᱸᱠ ᱡᱚᱢᱚᱠ ᱜᱮ ᱦᱩᱭᱩᱜ ᱜᱮ ᱛᱟᱯᱮᱭᱟ ᱵᱟᱦᱟ ᱢᱟᱜ ᱢᱚᱬᱮ ᱠᱚ
ᱦᱩᱭᱩᱜ ᱜᱮᱭᱟ ᱫᱩᱥᱚᱱ ᱠᱚ ᱦᱩᱭᱩᱜᱼᱟ ᱢᱟᱜᱢᱚᱬᱮ ᱠᱚ
ᱚ ᱛᱟᱦᱚᱞᱮ ᱟᱯᱮ ᱥᱮᱜ ᱮᱢᱱᱤ ᱥᱚᱨᱦᱟᱹᱭ ᱠᱚ ᱦᱩᱭᱩᱜ ᱜᱮᱭᱟ ᱥᱮ ᱵᱟᱝ?
ᱦᱩᱭᱩᱜ ᱜᱮᱭᱟ᱾
ᱥᱚᱨᱦᱟᱹᱭ ᱨᱮ ᱠᱷᱩᱱᱴᱟ ᱦᱳᱭᱳᱜ ᱜᱮᱭᱟ?
ᱦᱮᱸ ᱦᱩᱭᱩᱜ ᱜᱮᱭᱟ᱾
ᱟᱨ ᱰᱟᱝᱨᱤ ᱠᱚ ᱛᱚᱞ ᱵᱟᱲᱟ ᱠᱚᱜᱮ ᱭᱟ?
ᱛᱚᱞ ᱠᱚᱜᱮ ᱭᱟ ᱞᱮ᱾
ᱟᱪᱪᱷᱟ᱾ ᱟᱞᱮ ᱥᱮᱜ ᱱᱚᱛᱮ ᱦᱩᱭᱩᱜ ᱜᱮᱭᱟ ᱠᱤᱱᱛᱩ ᱞᱟᱦᱟ ᱞᱮᱠᱟ ᱫᱚ ᱩᱱ ᱚᱝᱠᱟ ᱫᱚ ᱵᱟᱝ ᱦᱩᱭᱩᱜ ᱜᱮᱭᱟ ᱞᱟᱦᱟᱛᱮ ᱢᱟᱱᱮ ᱰᱟᱝᱨᱤ ᱟᱹᱰᱤ ᱡᱟᱹᱥᱛᱤ ᱠᱚ ᱛᱚᱞ ᱠᱟ ᱯᱩᱨᱟᱹ ᱢᱟᱴ ᱯᱮᱨᱮᱡ। ᱱᱮᱛᱟᱨ ᱫᱚ ᱠᱚᱢ ᱜᱮᱠᱚ ᱛᱚᱞᱮᱜ ᱠᱚᱣᱟ ᱟᱹᱰᱤ ᱦᱚᱲ ᱜᱮ ᱵᱟᱝᱠᱚ ᱤᱫᱤᱭᱮᱜ ᱠᱚᱣᱟ ᱰᱟᱹᱝᱨᱤ ᱠᱚ।
ᱦᱮᱸ
ᱛᱟᱦᱚᱞᱮ ᱚᱱᱛᱮ ᱠᱷᱩᱱᱴᱟᱹᱣ ᱪᱮᱜ ᱠᱟ ᱦᱩᱭᱩᱜ ᱜᱮᱭᱟ ᱪᱮᱜ ᱠᱟ ᱰᱟᱝᱨᱤ ᱠᱚ ᱛᱚᱞ ᱠᱚᱜᱮᱭᱟ?
ᱛᱚᱞ ᱠᱚᱜᱮᱭᱟ ᱠᱚ ᱩᱱᱟᱹᱜ ᱫᱚ ᱵᱟᱝᱜᱮ।
ᱚ
ᱟᱯᱮ ᱫᱚ ᱵᱟᱦᱟ ᱛᱤᱥ ᱯᱮ ᱵᱟᱦᱟᱜᱼᱟ?
ᱵᱟᱦᱟ ᱫᱚ
ᱦᱮᱸ
ᱟᱞᱮ ᱵᱟᱦᱟᱞᱮ ᱳᱭ ᱪᱟᱹᱛ ᱵᱚᱸᱜᱟ ᱥᱮᱫ ᱛᱮ ᱢᱚᱱᱮ ᱦᱚᱭ ᱚᱱᱟ ᱴᱟᱭᱤᱢ ᱦᱩᱭᱩᱜ ᱜᱮᱭᱟ। ᱟᱯᱮ ᱫᱚ?
ᱯᱷᱟᱜᱩᱱ ᱵᱚᱸᱜᱟ ᱜᱮ।
ᱚ
ᱢᱟᱱᱮ ᱵᱟᱦᱟ ᱢᱟᱜ ᱢᱚᱬᱮ ᱢᱟᱱᱮ ᱚᱠᱟ ᱚᱠᱟ ᱦᱩᱭᱩᱜ ᱜᱮᱭᱟ ᱢᱟᱱᱮ? ᱢᱟᱱᱮ ᱯᱚᱛᱤ ᱵᱚᱪᱷᱚᱨ ᱢᱟᱜ ᱢᱚᱬᱮ ᱥᱮ ᱪᱷᱟᱲᱟ ᱪᱷᱟᱲᱟ ᱵᱟᱦᱟ ᱢᱟᱜ ᱢᱚᱲᱮ ᱦᱩᱭᱩᱜ ᱜᱮᱭᱟ?
ᱠᱚᱫᱚ ᱪᱷᱲᱟ ᱪᱷᱲᱟ।
ᱛᱤᱱᱟᱹᱜ ᱥᱮᱨᱢᱟ ᱯᱚᱨᱮ ᱯᱚᱨᱮ ᱞᱮ ᱢᱟᱜ ᱢᱚᱬᱮᱜ ᱜᱮᱭᱟ?
ᱢᱚᱲᱮ ᱥᱮᱨᱢᱟ, ᱯᱮ ᱥᱮᱨᱢᱟ।
ᱚ ᱟᱞᱮ ᱱᱚᱛᱮ ᱦᱚᱸ ᱚᱝᱠᱟ ᱜᱮ।
ᱛᱟᱦᱞᱮ ᱚᱱᱛᱮ ᱫᱟᱸᱥᱟᱭ ᱮᱱᱮᱡ ᱱᱮᱛᱟᱨ ᱠᱚ ᱪᱟᱞᱟᱣ ᱵᱟᱲᱟᱜ ᱜᱮᱭᱟ ᱥᱮ ᱵᱟᱝ?
ᱵᱟᱝᱜᱮ ᱱᱚᱛᱮ ᱫᱚ ᱵᱟᱠᱚ ᱦᱤᱡᱩᱜᱼᱟ ᱫᱟᱸᱥᱟᱭ ᱮᱱᱮᱡ ᱫᱚ ᱟᱯᱮ ᱚᱱᱛᱮ ᱫᱚ ᱪᱟᱞᱟᱜ ᱟᱠᱚ?
ᱦᱮᱸ ᱮᱠᱷᱚᱱᱳ ᱠᱚ ᱦᱤᱡᱩᱜ ᱜᱮᱭᱟ ᱛᱚᱵᱮ ᱟᱞᱮ ᱟᱹᱛᱩᱳ ᱨᱮᱱ ᱦᱚᱸ ᱠᱚ ᱪᱟᱞᱟᱣ ᱵᱟᱲᱟᱜ ᱜᱮᱭᱟ।
ᱢᱟᱱᱮ ᱞᱟᱦᱟ ᱞᱮᱠᱟ ᱫᱚ ᱵᱟᱝ ᱞᱟᱦᱟᱛᱮ ᱢᱟᱱᱮ ᱱᱤᱭᱟᱹ ᱫᱷᱟᱨ ᱯᱟᱥ ᱡᱟᱦᱟᱸ ᱛᱤᱱᱟᱹᱜ ᱟᱛᱳ ᱢᱮᱱᱟᱜᱼᱟ ᱡᱷᱚᱛᱚ ᱟᱛᱳ ᱨᱮᱱᱠᱚ ᱦᱤᱡᱩᱜ ᱛᱟᱦᱮᱸᱱ ᱠᱚ।
ᱛᱚ ᱚᱱᱟ ᱫᱚ ᱠᱚᱢ ᱦᱤᱡᱩᱜ ᱠᱟᱱᱟ ᱵᱟ
ᱤᱭᱟᱹ ᱤᱭᱟᱹ ᱟᱯᱮ ᱫᱚ ᱪᱮᱫ ᱡᱤᱞᱟ ᱯᱮ ᱯᱟᱲᱟᱜᱼᱟ ᱟᱯᱮ?
ᱟᱞᱮ ᱵᱟᱸᱠᱩᱲᱟ ᱾ ᱟᱯᱮ ᱫᱚ?
ᱦᱮᱸ᱾
ᱟᱹᱵᱤᱱᱟᱜ ᱫᱚ?
ᱟᱹᱞᱤᱧᱟᱜ ᱫᱚ ᱥᱩᱨᱟᱹᱭᱠᱮᱞᱟ ᱾
ᱥᱩᱨᱟᱹᱭᱠᱮᱞᱟ ᱥᱩᱨᱟᱹᱭᱠᱮᱞᱟ᱾
ᱢᱟᱱᱮ ᱚ ᱚᱠᱟ ᱮᱥᱴᱮᱴ ᱧᱩᱨᱩᱜ ᱠᱟᱱ ᱛᱟᱵᱤᱱᱟ?
ᱟᱪᱪᱷᱟ ᱟᱞᱮ ᱫᱚ ᱵᱮᱝᱜᱚᱞ᱾
ᱦᱩᱸ᱾
ᱛᱟᱦᱚᱞᱮ ᱚᱱᱛᱮ ᱚᱨᱜᱮᱥᱴᱟᱨ ᱯᱨᱳᱜᱨᱟᱢ ᱠᱚ ᱪᱮᱫᱠᱟ ᱦᱩᱭᱩᱜ ᱜᱮᱭᱟ ᱱᱟᱭᱤᱴ ᱯᱨᱳᱜᱨᱟᱢ ᱠᱚ?
ᱵᱟᱝ ᱱᱚᱛᱮ ᱫᱚ ᱚᱱᱠᱟ ᱫᱚ ᱵᱟᱭ ᱦᱩᱭᱩᱜ-ᱟ ᱾ ᱠᱚᱢ ᱥᱚᱢ ᱜᱮ ᱦᱩᱭᱩᱜ-ᱟ ᱾
ᱚᱸ ᱟᱪᱪᱷᱟ ᱟᱞᱮ ᱱᱚᱛᱮ ᱫᱚ ᱮᱠᱷᱚᱱᱳ ᱟᱹᱰᱤ ᱡᱟᱭᱜᱟ ᱨᱮ ᱦᱩᱭᱩᱜ ᱜᱮᱭᱟ ᱢᱟᱱᱮ ᱱᱟᱭᱤᱴ ᱯᱨᱳᱜᱨᱟᱢ ᱚᱨᱠᱮᱥᱴᱟᱨ ᱠᱚ ᱟᱹᱰᱤ ᱡᱟᱹᱟᱥᱛᱤ ᱜᱮ ᱦᱩᱭᱩᱜ ᱜᱮᱭᱟ᱾
ᱟᱞᱮ ᱱᱚᱛᱮ ᱫᱚ ᱵᱟᱭ ᱦᱩᱭᱩᱜ-ᱟ ᱚᱱᱟ ᱠᱚᱫᱚ᱾
ᱛᱟᱦᱞᱮ ᱚᱱᱛᱮ ᱚᱱᱟ ᱯᱟᱛᱟ ᱯᱚᱨᱚᱵᱽ ᱠᱚ ᱦᱩᱭᱩᱜ ᱜᱮᱭᱟ ᱥᱮ ᱵᱟᱝ?
ᱦᱮᱸ ᱦᱩᱭᱩᱜᱼᱟ ᱦᱩᱭ ᱫᱚ᱾
ᱟᱪᱪᱷᱟ᱾ ᱢᱟᱱᱮ ᱚᱠᱟ ᱚᱠᱟ ᱥᱚᱢᱚᱭ ᱦᱩᱭᱩᱜ ᱜᱮᱭᱟ ᱯᱟᱛᱟ ᱯᱚᱨᱚᱵᱽ ᱠᱚ?
ᱱᱤᱛᱚᱜ ᱫᱚ ᱵᱟᱭ ᱦᱩᱭᱩᱜᱼᱟ ᱱᱤᱛ ᱱᱤᱛ ᱱᱚᱣᱟ ᱢᱟᱹᱦᱱᱟᱹ ᱠᱚᱛᱮ ᱫᱚ᱾ ᱚᱱᱟ ᱤᱭᱟᱹ ᱯᱩᱥ ᱵᱚᱸᱜᱟ ᱾ ᱢᱟᱜᱷ ᱵᱚᱸᱜᱟ, ᱯᱷᱟᱹᱜᱩᱱ ᱵᱚᱸᱜᱟ᱾ ᱪᱟᱹᱛ ᱵᱚᱸᱜᱟ ᱚᱱᱟ ᱠᱚᱜᱮ ᱚᱱᱟ ᱠᱚᱨᱮ ᱜᱮ ᱦᱩᱭᱩᱜ-ᱟ ᱾
ᱢᱟᱱᱮ ᱮᱢᱱᱤ ᱢᱮᱞᱟ ᱴᱮᱞᱟ ᱞᱮᱠᱟ ᱦᱩᱭᱩᱜ ᱜᱮᱭᱟ ᱵᱚᱲᱚ ᱟᱠᱟᱨ ᱛᱮ ᱦᱩᱭᱩᱜ ᱜᱮᱭᱟ ᱥᱮᱫ?
ᱦᱮᱸ ᱦᱮᱸ
ᱦᱟᱺᱰᱤ ᱯᱟᱹᱣᱨᱟᱹ ᱠᱚ ᱤᱫᱤ ᱤᱫᱤᱭ ᱵᱟᱲᱟᱭ ᱜᱮᱭᱟ ᱥᱮ ᱵᱟᱝ ᱚᱱᱟ ᱤᱭᱟᱹ ᱠᱚᱨᱮ ᱯᱟᱛᱟ ᱠᱚ ᱠᱚᱨᱮ᱾
ᱦᱮᱸ ᱟᱭᱩᱭ ᱤᱫᱤ ᱜᱮᱭᱟ ᱠᱚ᱾
ᱚᱸ ᱢᱟᱱᱮ ᱥᱟᱨᱟ ᱧᱤᱫᱟᱹ ᱦᱩᱭᱩᱜ ᱜᱮᱭᱟ ᱯᱚᱨᱚᱵᱽ ᱠᱚ᱾
ᱧᱤᱫᱟᱹ ᱫᱚ ᱵᱟᱭ ᱦᱩᱭᱩᱜᱼᱟ ᱥᱤᱧ ᱢᱟᱨᱥᱟᱞ ᱟᱹᱭᱩᱵ ᱦᱟᱹᱵᱤᱡ ᱱᱚ ᱫᱚᱥ ᱵᱟᱡᱮ ᱦᱟᱹᱵᱤᱡ᱾
ᱛᱟᱨᱯᱚᱨᱮ ᱠᱚ ᱵᱚᱱᱫᱚᱭ ᱜᱮᱭᱟ᱾
ᱦᱮᱸ ᱵᱚᱱᱫᱚᱭ ᱜᱮᱭᱟ ᱠᱚ ᱾ ᱟᱯᱮ ᱚᱱᱛᱮ?
ᱦᱮᱸ ᱱᱚᱣᱟ ᱫᱚ ᱟᱹᱰᱤ ᱡᱟᱭᱜᱟ ᱨᱮᱜᱮ ᱥᱟᱨᱟ ᱧᱤᱫᱟᱹ ᱦᱩᱭᱩᱜ ᱜᱮᱭᱟ᱾
ᱚᱸ ᱧᱤᱫᱟᱹ ᱫᱚ ᱵᱟᱭ ᱦᱩᱭᱩᱜᱼᱟ᱾
ᱚᱸ ᱛᱟᱦᱞᱮ ᱦᱟᱺᱰᱤ ᱯᱟᱹᱣᱨᱟᱹ ᱡᱮ ᱯᱟᱛᱟ ᱯᱚᱨᱚᱵᱽ ᱠᱚ ᱟᱹᱠᱷᱨᱤᱧ ᱜᱮᱭᱟ ᱟᱵᱤᱱ ᱪᱮᱫᱵᱤᱱ ᱢᱚᱱᱮ ᱜᱮᱭᱟ ᱱᱤᱭᱟᱹ ᱛᱤᱱᱟᱹᱜ ᱜᱟᱱ ᱵᱷᱟᱜᱮ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ ᱟᱵᱚ ᱥᱚᱢᱟᱡᱽ ᱞᱟᱹᱜᱤᱫ?
ᱵᱟᱝ-ᱟ ᱟᱠᱷᱨᱤᱧ ᱫᱚᱨᱠᱟᱨ ᱯᱟᱛᱟ ᱠᱚᱨᱮ ᱫᱚ᱾
ᱟᱠᱠᱷᱨᱤᱧ ᱫᱚᱨᱠᱟᱨ?
ᱵᱟᱝ ᱜᱮ ᱵᱟᱝ ᱜᱮ ᱵᱟᱝ ᱟᱹᱠᱷᱨᱤᱧ ᱫᱚᱨᱠᱟᱨ᱾
ᱢᱟᱱᱮ ᱪᱮᱫ ᱠᱷᱟᱹᱛᱤᱨ ᱛᱮ ᱟᱠᱷᱨᱤᱧ ᱞᱮᱠᱷᱟᱱ ᱪᱮᱫ ᱢᱟᱱᱮ ᱚᱥᱩᱵᱤᱫᱟ ᱦᱩᱭ ᱫᱟᱲᱮᱭᱟᱜᱼᱟ ᱯᱨᱚᱵᱞᱮᱢ ᱠᱚ ᱡᱩᱫᱤ ᱵᱤᱱ ᱞᱟᱹᱭ ᱠᱮᱭᱟ?
ᱵᱩᱞ ᱵᱟᱲᱟᱜ ᱟᱠᱚ ᱤᱭᱟᱹ ᱯᱟᱛᱟ ᱠᱚᱨᱮ᱾
ᱚᱸ ᱟᱪᱪᱷᱟ
ᱟᱯᱮ ᱚᱱᱛᱮ ᱫᱚ ᱟᱹᱠᱷᱨᱤᱧ ᱟᱠᱚ ᱥᱮ ᱵᱟᱝ?
ᱦᱮᱸ ᱱᱚᱛᱮ ᱦᱚᱸᱠᱚ ᱟᱠᱷᱨᱤᱧ ᱜᱮᱭᱟ ᱯᱟᱛᱟ ᱯᱚᱨᱮ ᱠᱚ ᱟᱹᱷᱨᱤᱧ ᱪᱮᱫ
ᱢᱮᱱᱫᱟᱹᱧ ᱧᱤᱫᱟᱹ ᱦᱚᱸᱠᱚ ᱟᱠᱷᱨᱤᱧ ᱜᱮᱭᱟ?
ᱦᱮᱸ ᱟᱹᱰᱤ ᱟᱹᱱᱤᱡ ᱧᱤᱫᱟᱹ ᱦᱚᱸᱠᱚ ᱟᱠᱷᱨᱤᱧ ᱜᱮᱭᱟ ᱾
ᱦᱩᱸ ᱦᱩᱸ
ᱛᱚ ᱟᱹᱞᱤᱧ ᱢᱟᱱᱮ ᱚᱱᱟ ᱠᱚ ᱵᱚᱱᱫᱚ ᱞᱮᱠᱷᱟᱱ ᱜᱮ ᱟᱹᱰᱤ ᱜᱮ ᱱᱟᱯᱟᱭ ᱠᱚᱜ, ᱟᱹᱰᱤ ᱦᱚᱲᱜᱮ ᱧᱩ ᱵᱩᱞ ᱠᱟᱛᱮ ᱠᱚ ᱛᱟᱦᱮᱸ ᱠᱚᱜᱟ, ᱢᱟᱱᱮ ᱧᱤᱫᱟᱹ ᱦᱚᱸ ᱧᱤᱫᱟᱹ ᱦᱚᱸᱠᱚ ᱛᱟᱦᱮᱱ ᱜᱮᱭᱟ ᱥᱤᱧ ᱵᱮᱲᱟ ᱦᱚᱸᱠᱚ ᱛᱟᱦᱮᱱ ᱜᱮᱭᱟ᱾
ᱦᱮᱸ
ᱛᱚ ᱚᱱᱟ ᱠᱚ ᱵᱚᱱᱫᱚ ᱞᱮᱠᱷᱟᱱ ᱜᱮ ᱟᱵᱚ ᱥᱚᱢᱟᱡᱽ ᱯᱚᱠᱠᱷᱮ ᱫᱚ ᱱᱟᱯᱟᱭ ᱠᱚᱜ-ᱟ ᱾
ᱦᱮᱸ
ᱢᱟᱱᱮ ᱚᱱᱟ ᱡᱟᱦᱟᱸ ᱯᱩᱡᱟᱹ ᱠᱚᱨᱮᱜ ᱡᱟᱦᱟᱸ ᱠᱚ ᱡᱟᱦᱟᱸ ᱛᱤᱱᱟᱹᱜ ᱫᱚᱨᱠᱟᱨ ᱢᱮᱱᱟᱜᱼᱟ ᱩᱱᱟᱹᱜ ᱴᱩᱠᱩ ᱵᱤᱱ ᱫᱚᱦᱚ ᱠᱮᱫᱟ, ᱢᱟᱱᱮ ᱡᱟᱹᱥᱛᱤ ᱟᱠᱟᱛ ᱛᱮ ᱫᱚᱦᱚ ᱫᱚ ᱩᱪᱤᱛ ᱫᱚ ᱵᱟᱝ, ᱢᱟᱱᱮ ᱟᱞᱮ ᱥᱮᱫ ᱮᱠᱷᱚᱱ ᱧᱮᱞᱚᱜ ᱦᱮ, ᱟᱞᱮ ᱥᱮᱫ ᱮᱠᱷᱚᱱ ᱧᱮᱞᱚᱜ ᱜᱮᱭᱟ ᱡᱮ ᱵᱟᱦᱟ ᱢᱟᱜ ᱢᱚᱬᱮ ᱦᱳᱭᱛᱚ ᱟᱹᱰᱤ ᱡᱟᱹᱥᱛᱤ ᱠᱚ ᱫᱚᱦᱚᱭ ᱜᱮᱭᱟ, ᱡᱟᱛᱮ ᱢᱟᱱᱮ ᱢᱤᱫ ᱥᱚᱯᱛᱟᱦ ᱫᱷᱚᱨᱮ ᱠᱚ ᱧᱩᱭ ᱜᱮᱭᱟ ᱦᱟᱺᱰᱤ ᱯᱟᱹᱣᱨᱟᱹ ᱠᱚ,
ᱦᱮᱸ ᱦᱮᱸ ᱦᱮᱸ ᱛᱟᱦᱮᱱᱟ ᱠᱷᱟᱱ ᱫᱚ ᱧᱩᱭ ᱜᱮᱭᱟ ᱠᱚ, ᱟᱨ
ᱦᱮᱸ, ᱛᱟᱦᱚᱞᱮ ᱚᱱᱛᱮ ᱵᱚᱱ ᱫᱚᱦᱚᱭ ᱜᱮᱭᱟ ᱥᱮ ᱵᱟᱝ?
ᱦᱮᱸ ᱫᱚᱦᱚᱭ ᱜᱮᱭᱟ ᱠᱚ, ᱟᱠᱷᱨᱤᱧ ᱜᱮᱭᱟ ᱠᱚ ᱟᱠᱷᱨᱤᱧ ᱦᱚᱸ,
ᱟᱪᱪᱷᱟ, ᱛᱟᱦᱚᱞᱮ ᱚᱱᱛᱮ ᱨᱮ ᱢᱟᱱᱮ ᱰᱟᱝᱨᱟ, ᱢᱮᱨᱚᱢ, ᱥᱩᱠᱨᱤ, ᱠᱚᱯᱮ ᱪᱟᱥ ᱵᱟᱲᱟ ᱠᱚᱜᱮᱭᱟ ᱥᱮ ᱵᱟᱝ ᱥᱤᱢ ᱠᱚ?
ᱦᱮ ᱪᱟᱥ ᱠᱚ ᱜᱮᱭᱟᱞᱮ, ᱟᱯᱮ ᱚᱱᱛᱮ ᱫᱚᱠᱚ ᱪᱟᱥ ᱠᱚᱣᱟ ᱥᱮ ᱵᱟᱝ?
ᱦᱮᱸ ᱰᱟᱝᱨᱟ ᱠᱷᱚᱱ ᱢᱮᱱᱟᱜ ᱠᱚᱣᱟ ᱰᱟᱝᱨᱟ ᱥᱤᱢ ᱢᱮᱨᱚᱢ ᱠᱚ ᱪᱟᱥ ᱠᱚᱣᱟ ᱟᱨ ᱥᱩᱠᱨᱤ ᱦᱚᱸᱠᱚ ᱪᱟᱥ ᱠᱚᱜᱮᱭᱟ ᱢᱟᱱᱮ, ᱥᱩᱠᱨᱤ ᱫᱚ ᱠᱚᱢ ᱠᱚᱢ ᱦᱚᱳᱭᱛᱚ ᱚᱲᱟᱜ ᱨᱮ ᱢᱤᱫᱴᱟᱝ ᱵᱟᱨᱮᱭᱟ ᱠᱟᱛᱮᱠᱚ ᱫᱚᱦᱚ ᱟᱠᱟᱜ ᱠᱚᱣᱟ, ᱮᱵᱚᱝ ᱵᱚᱲᱚ ᱟᱠᱟᱠᱟᱨ ᱛᱮᱫᱚ ᱵᱟᱝᱠᱚ ᱪᱟᱥ ᱠᱚᱜ ᱜᱮᱭᱟ ᱥᱩᱨ ᱠᱚᱨᱮ ᱫᱚ,
ᱛᱟᱦᱞᱮ ᱥᱟᱠᱨᱟᱛ ᱠᱚᱨᱮ ᱪᱮᱫ ᱯᱤᱴᱷᱟᱹ ᱦᱩᱭᱩᱜ ᱜᱮᱭᱟ ᱚᱱᱛᱮ ᱵᱮᱥᱤ?
ᱦᱮᱸ ᱯᱤᱴᱷᱟᱹ ᱦᱩᱭᱩᱜ ᱜᱮᱭᱟ, ᱥᱩᱠᱨᱤ ᱡᱤᱞ, ᱰᱟᱝᱨᱤ ᱡᱤᱞ, ᱥᱤᱢ ᱡᱤᱞ, ᱯᱩᱞᱴᱤ ᱡᱮᱞ ᱡᱚᱛᱚ ᱜᱮ ᱦᱳᱭ,
ᱟᱪᱪᱷᱟ, ᱟᱞᱮᱥᱮᱫ ᱦᱚᱸ ᱦᱩᱭᱩᱜ ᱜᱮᱭᱟ ᱚᱱᱟ ᱯᱟᱛᱲᱟ ᱯᱤᱴᱷᱟᱹ ᱠᱚᱫᱚ,
ᱮᱫ ᱥᱩᱥᱩᱱᱤᱭᱟᱹ ᱥᱮᱫ, ᱟᱨ ᱱᱤᱛᱚᱜ ᱪᱮᱫ ᱯᱚᱨᱚᱵᱽ ᱠᱚ ᱛᱟᱯᱮ ᱦᱤᱡᱩᱜ, ᱠᱟᱱᱟ
ᱪᱮᱫ?
ᱯᱚᱨᱚᱵᱽ ᱠᱚᱫᱟ ᱯᱮ ᱦᱤᱡᱩᱜ ᱠᱟᱱᱟ, ᱟᱨ ᱚᱱᱛᱮ ᱪᱮᱫ ᱯᱚᱨᱚᱵᱽ ᱠᱚ ᱦᱤᱡᱩᱜ ᱠᱟᱱᱟ?
ᱯᱚᱨᱚᱯ ᱠᱚ ᱟᱨᱚ ᱱᱤᱛᱚᱜ ᱦᱩᱭᱩᱜᱼᱟ? ᱟᱯᱮ ᱥᱮᱫ ᱚᱱᱛᱮ?
ᱦᱮᱸ ᱱᱚᱛᱮ ᱯᱚᱨᱚ ᱠᱚ ᱦᱩᱭᱩᱜ ᱜᱮᱭᱟ ᱛᱚ?
ᱟᱨᱚ ᱱᱤᱛᱚᱜ ᱪᱮᱫ ᱯᱚᱨᱚᱵᱽ ᱠᱚ ᱦᱩᱭᱩᱜᱼᱟ?
ᱱᱤᱛᱚᱜ ᱫᱚ ᱯᱚᱨᱚᱵᱽ ᱠᱚ ᱵᱟᱱᱩᱜᱼᱟ, ᱳᱭ ᱢᱟᱱᱮ ᱟᱨ ᱠᱤᱪᱷᱩ ᱫᱤᱱ ᱯᱚᱨᱮ ᱯᱟᱴᱟᱵᱤᱸᱫᱟᱹ ᱠᱚ ᱢᱮᱱᱟᱜᱼᱟ, ᱥᱤᱞᱫᱟᱹ ᱯᱟᱛᱟ ᱠᱚ ᱢᱮᱱᱟᱜᱼᱟ,
ᱦᱮᱸ,
ᱟᱯᱮ ᱚᱱᱛᱮ ᱚᱱᱠᱟ ᱱᱟᱢᱠᱚᱨ ᱥᱮᱨᱚᱠᱚᱢ ᱪᱮᱫ ᱯᱚᱨᱚᱵᱽ ᱠᱚ ᱦᱩᱭᱩᱜ ᱜᱮᱭᱟ? ᱡᱟ ᱠᱟᱹᱴᱤᱡ ᱡᱟᱹᱥᱛᱤ ᱦᱚᱲ ᱠᱚ ᱦᱤᱡᱩᱜ ᱜᱮᱭᱟ ᱵᱟᱭᱨᱮ ᱠᱷᱚᱱ ᱠᱚ ᱪᱟᱞᱟ ᱵᱟᱲᱟᱜ ᱜᱮᱭᱟ?
ᱚᱱᱠᱟᱱᱟᱜ ᱫᱚ ᱩᱱᱟᱹ ᱵᱟᱹᱱᱩᱜᱼᱟ,
ᱟᱪᱪᱷᱟ, ᱟᱨ ᱥᱮᱨᱚᱠᱚᱢ ᱧᱮᱞ ᱥᱮᱨᱚᱠᱚᱢ ᱡᱟᱭᱜᱟ ᱢᱮᱱᱟᱜᱼᱟ ᱯᱟᱦᱟᱲᱼᱟᱦᱟᱲ ᱠᱚ ᱢᱮᱱᱟᱜᱼᱟ ᱵᱩᱨᱩ ᱴᱩᱨᱩ ᱠᱚ ᱚᱱᱛᱮ